ᱦᱮᱞᱳ
ᱵᱟ ᱵᱟᱠᱚᱧ ᱟᱧᱡᱚᱢ ᱧᱟᱢᱚᱜ ᱠᱟᱱᱟ ᱤᱧᱟᱹᱜ ᱨᱚᱲ?
ᱦᱮᱸ ᱫᱟᱫᱟ ᱟᱸᱡᱚᱢ ᱧᱟᱢᱚᱜ ᱠᱟᱱ ᱜᱮᱭᱟ ᱛᱚᱵᱮ ᱫᱟᱫᱟ ᱢᱮᱱᱫᱟᱹᱧ ᱵᱮᱥ ᱜᱮᱛᱚ ᱢᱮᱱᱟᱜ ᱟᱠᱟᱜ ᱢᱮᱭᱟ?
ᱦᱚᱸ ᱵᱚᱠᱚᱧ ᱱᱟᱯᱟᱭ ᱵᱟᱲᱟ ᱜᱮ ᱦᱮᱱᱟᱜ ᱠᱟᱹᱧᱟᱢ ᱵᱚᱠᱚᱧ ᱟᱢ ᱫᱚ ᱚᱠᱟ ᱞᱮᱠᱟ ᱦᱮᱱᱟᱜ ᱠᱟᱜ ᱢᱮ᱾
ᱦᱳᱭ ᱫᱟᱫᱟ ᱤᱧ ᱦᱚᱸ ᱵᱮᱥ ᱜᱮ ᱢᱤᱱᱟᱹᱧ ᱠᱟᱹᱫᱤᱧᱟ᱾ ᱦᱮᱸ ᱛᱚᱵᱮ ᱫᱟᱫᱟ ᱟᱯᱮ ᱥᱮᱫ ᱫᱚ ᱦᱚᱜᱼᱚᱭ ᱫᱟᱜ ᱡᱟᱹᱲᱤ ᱠᱚᱫᱚ ᱚᱠᱟᱞᱮᱠᱟᱭ ᱫᱟᱜ ᱡᱟᱹᱲᱤᱭᱟᱜ ᱯᱮᱭᱟ ᱛᱚᱵᱮ?
ᱦᱮᱸ ᱫᱟᱜ ᱡᱟᱹᱲᱤ ᱠᱚ ᱦᱚᱸ ᱛᱟᱨᱟᱥᱤᱧ ᱠᱷᱚᱱᱮ ᱞᱟᱜᱟᱣ ᱠᱟᱜᱼᱮᱢ ᱦᱮᱸ ᱞᱟᱜᱟᱛᱟᱲᱮ ᱫᱟᱜ ᱮᱫᱟᱭ ᱵᱟᱭ ᱵᱚᱱᱫᱚᱭᱮᱫᱟᱭ ᱟᱥᱳᱲ ᱜᱮ ᱵᱟᱭ ᱟᱥᱳᱲ ᱮᱫᱟ ᱫᱟᱜ᱾ ᱟᱨ ᱟᱯᱮ ᱥᱮᱱ ᱫᱚ ᱵᱟᱠᱚᱧ ᱛᱟᱦᱚᱞᱮ ᱠᱷᱟᱱ ᱫᱟᱜ ᱮᱫᱟᱭ ᱥᱮ ᱵᱟᱝᱟ?
ᱦᱳᱭ ᱫᱟᱫᱟ ᱟᱞᱮ ᱥᱮᱜ ᱦᱚᱸ ᱫᱟᱜ ᱫᱚ ᱵᱮᱥ ᱜᱮ ᱫᱟᱜ ᱮᱫᱟ᱾ ᱦᱚᱜᱼᱚᱭ ᱚᱝᱠᱟ ᱮᱱᱟᱱ ᱠᱷᱚᱱ ᱜᱮ ᱫᱟᱜ ᱫᱚ ᱫᱟᱜ ᱮᱫᱟ ᱡᱟᱹᱥᱛᱤ ᱜᱮ ᱫᱟᱜ ᱫᱟᱜ ᱛᱚᱵᱮ ᱫᱟᱫᱟ ᱟᱯᱮ ᱥᱮᱫ ᱫᱚ ᱦᱚᱸᱜᱼᱚᱭ ᱦᱚᱲᱚᱝᱠᱟ ᱫᱟᱜ ᱡᱟᱹᱲᱤ ᱫᱚ ᱦᱩᱰᱩᱨ ᱵᱤᱡᱽᱞᱤ ᱥᱮ ᱚᱱᱠᱟ ᱪᱮᱴᱮᱨ ᱠᱚᱫᱚ ᱧᱩᱨᱩᱜ ᱠᱟᱱᱟ ᱥᱮ ᱵᱟᱝ ᱟ?
ᱟ ᱵᱟᱝᱟ ᱵᱚᱠᱚᱧ ᱚᱝᱠᱟ ᱦᱩᱰᱩᱨ ᱵᱤᱡᱽᱞᱤ ᱥᱮ ᱚᱱᱠᱟ ᱫᱚ ᱵᱟᱝ ᱧᱮᱞᱚᱜ ᱠᱟᱱᱟ ᱦᱩᱰᱩᱨ ᱵᱤᱡᱞᱤ ᱫᱚ ᱵᱟᱝ ᱢᱟᱞ ᱠᱟᱜ ᱠᱟᱱᱟ ᱦᱮᱸ ᱵᱟᱪᱮᱴ ᱨᱮ ᱠᱚᱦᱚᱸ ᱵᱟᱝ ᱧᱩᱨᱩᱜ ᱠᱟᱱᱟ ᱥᱩᱫᱩ ᱮᱠᱷᱮᱱ ᱫᱟᱜ ᱜᱮ ᱫᱟᱜ ᱮᱫᱟ᱾ ᱦᱚᱭ ᱦᱚᱸ ᱚᱝᱠᱟ ᱞᱮ ᱞᱮᱠᱟ ᱫᱚ ᱵᱟᱭ ᱦᱚᱭᱮᱫᱟ ᱟᱫᱚ ᱱᱵᱚᱠᱚᱧ ᱟᱯᱮᱥᱮᱱ ᱫᱚ ᱦᱩ ᱦᱩᱰᱩᱨ ᱵᱤᱡᱽᱞᱤᱭᱟᱛᱮᱜᱼᱮ ᱫᱟᱜ ᱮᱫᱟᱭ ᱥᱮ ᱪᱮᱫ?
ᱦᱳᱭ ᱫᱟᱫᱟ ᱟᱞᱮᱥᱮᱫ ᱫᱚ ᱦᱩᱰᱩᱨ ᱵᱤᱡᱽᱞᱤᱭᱟᱛᱮᱜ ᱜᱮᱛᱚ ᱫᱟᱜ ᱫᱚᱭ ᱫᱟᱜ ᱮᱫᱟ ᱚᱱᱟ ᱥᱟᱶᱛᱮ ᱦᱚᱜᱼᱚᱝᱠᱟ ᱠᱟᱹᱴᱤᱡ ᱚᱠᱟᱥᱮᱡ ᱢᱟᱡᱷᱮ ᱢᱟᱡᱷᱮ ᱵᱤᱡᱽᱞᱤᱭᱮᱫ ᱠᱷᱟᱹᱛᱤᱨ ᱛᱮ ᱠᱟᱨᱮᱱᱴ ᱠᱚᱫᱚ ᱵᱟᱹᱱᱩᱜ ᱟᱠᱟᱫᱟ᱾ ᱟᱨ ᱠᱟᱨᱮᱱᱴ ᱠᱚ ᱵᱟᱹᱱᱩᱜ ᱠᱟᱱ ᱠᱷᱟᱹᱛᱤᱨ ᱛᱮ ᱵᱷᱟᱹᱞᱤ ᱫᱚ ᱵᱟᱝ ᱵᱩᱡᱩᱜ ᱠᱟᱱᱟ ᱧᱩᱛ ᱨᱮ ᱥᱮ ᱟᱫᱚ ᱟᱯᱮ ᱥᱮᱜ ᱜᱮ ᱦᱚᱜᱼᱚᱝᱠᱟ ᱠᱟᱨᱮᱱ ᱠᱚᱫᱚᱭ ᱫᱟᱹᱲ ᱮᱫᱟ ᱥᱮ ᱵᱟᱝ ᱦᱩᱲᱩᱨ ᱵᱤᱡᱽᱞᱤ ᱛᱮ
ᱟᱞᱮᱥᱮᱱ ᱫᱚ ᱦᱟᱸᱜ ᱚᱝᱠᱟ ᱫᱚ ᱚᱱᱠᱟ ᱞᱮᱠᱟ ᱫᱚ ᱦᱚᱭ ᱫᱟᱜ ᱵᱟᱹᱱᱩᱜ ᱠᱟᱜ ᱟᱫᱚ ᱠᱟᱨᱮᱱ ᱫᱚ ᱦᱟᱸᱜ ᱮᱱᱦᱚᱸ ᱪᱟᱞᱟᱣ ᱠᱟᱱᱟ ᱟᱹᱛᱩ ᱚᱲᱟᱜ ᱨᱮᱱᱟᱜ ᱵᱮᱯ ᱵᱮᱯᱟᱨ ᱛᱚ ᱱᱟᱥᱮᱱᱟᱜᱼᱮ ᱫᱟᱜ ᱧᱚᱜ ᱞᱮᱠᱷᱟᱱ ᱜᱮ ᱠᱟᱨᱮᱱ ᱫᱚᱠᱚ ᱵᱚᱱᱫᱚᱭ ᱜᱮᱭᱟ᱾ ᱛᱟ ᱛᱟᱦᱟᱞᱮ ᱵᱟᱠᱚᱧ ᱫᱟᱠᱟ ᱠᱚᱫᱚᱯᱮ ᱡᱚᱢ ᱜᱚᱫ ᱟᱠᱟᱜ ᱥᱮ ᱟᱹᱣᱨᱤᱭᱟ ᱛᱟᱦᱟᱞᱮ ᱠᱷᱟᱱ?
ᱦᱳᱭ ᱫᱟᱫᱟ ᱟᱞᱮ ᱦᱚᱸ ᱫᱟᱠᱟ ᱠᱚᱞᱮ ᱡᱚᱢ ᱫᱚᱞᱮ ᱡᱚᱢ ᱟᱠᱟᱜ ᱜᱮᱭᱟ᱾ ᱟᱨ ᱡᱟᱹᱥᱛᱤ ᱜᱮᱞᱮ ᱚᱱᱮ ᱟᱨ ᱛᱤᱦᱤᱧ ᱫᱚ ᱠᱟᱹᱴᱤᱡ ᱡᱟᱹᱥᱛᱤ ᱜᱤᱧ ᱡᱚᱢ ᱫᱚᱧ ᱡᱚᱢ ᱠᱟᱫᱟ ᱟᱨ ᱥᱮᱛᱟᱜ ᱵᱮᱲᱟ ᱚᱝᱠᱟ ᱵᱟᱹᱧ ᱡᱚᱢ ᱟᱠᱟᱜ ᱠᱷᱟᱹᱛᱤᱨ᱾ ᱛᱮ ᱟᱨ ᱚᱝᱠᱟ ᱜᱮ ᱵᱮᱥ ᱟᱜ ᱧᱜ ᱠᱚ ᱩᱛᱩ ᱟᱠᱟᱜ ᱠᱷᱟᱹᱛᱤᱨ ᱛᱮ ᱢᱟᱱᱮ ᱡᱮᱞ ᱴᱮᱞ ᱠᱚ ᱩᱛᱩ ᱟᱠᱟᱜ ᱛᱟᱦᱮᱱᱟ ᱥᱮ ᱚᱱᱟᱜᱮ ᱡᱟᱹᱥᱛᱤ ᱧᱚᱜ ᱡᱚᱢ ᱵᱤᱥᱤ ᱛᱤ ᱦᱩᱭᱠᱟᱱᱟ ᱫᱚ ᱠᱟᱹᱴᱤᱡ ᱚᱯᱚᱥᱚᱴᱚ ᱵᱩᱡᱩᱜ ᱠᱟᱱᱟ ᱡᱟᱯᱤᱜ ᱠᱚᱦᱚ ᱵᱩᱡᱷᱟᱹᱣ ᱠᱟᱱ ᱜᱮᱭᱟ ᱛᱚᱵᱮ ᱟᱯᱮᱜᱮ ᱦᱚᱸᱜᱼᱚᱭ ᱡᱚᱢ ᱠᱮᱜᱼᱟ ᱯᱮ ᱥᱮ ᱵᱟᱝᱟ?
ᱦᱮᱸ ᱵᱚᱠᱚᱧ ᱟᱞᱮ ᱦᱚᱸ ᱡᱚᱢ ᱜᱚᱫ ᱟᱠᱟᱜ ᱞᱮ ᱱᱚᱜᱼᱚᱭ ᱛᱚ ᱛᱟᱨᱟᱥᱤᱧ ᱠᱷᱚᱱᱜᱮ ᱫᱟᱜ ᱮᱫᱟ ᱛᱟᱨᱟᱥᱤᱧ ᱦᱟᱴ ᱪᱟᱞᱟᱣ ᱦᱳᱭ ᱞᱮᱱ ᱛᱟᱦᱮᱸᱫ᱾ ᱦᱮᱸ ᱩᱛᱩ ᱟᱱᱟᱡ ᱠᱚ ᱠᱤᱨᱤᱧ ᱪᱟᱞᱟᱣ ᱦᱳᱭ ᱞᱮᱱ ᱛᱟᱦᱮᱸᱫ ᱦᱟᱴ ᱵᱟᱨᱭᱟ ᱜᱟᱱ ᱡᱤᱞ ᱠᱚ ᱟᱹᱜᱩ ᱦᱳᱭ ᱞᱮᱱ ᱛᱟᱦᱮᱸ ᱟᱨ ᱚᱝᱠᱟ ᱫᱟᱜ ᱨᱤᱢᱤᱞ ᱠᱮᱜ ᱠᱷᱟᱱᱮ ᱞᱚᱜᱚᱱ ᱞᱚᱜᱚᱱ ᱚᱸᱰᱮ ᱠᱷᱚᱱ ᱨᱩᱣᱟᱹᱲ ᱦᱮᱡ ᱠᱟᱛᱮᱫ ᱟᱫᱚ ᱪᱚᱸᱫᱟ ᱤᱥᱤᱱ ᱵᱟᱲᱟ ᱠᱟᱛᱮᱜ ᱜᱮ ᱞᱚᱜᱚᱱ ᱧᱚᱜ ᱡᱚᱢ ᱦᱳᱭᱱᱟ ᱛᱮᱦᱮᱱ ᱫᱚ ᱦᱟᱸᱜ ᱟᱫᱚ ᱥᱟᱹ ᱢᱤᱫ ᱧᱤᱫᱟᱹ ᱠᱟᱨᱮᱱ ᱦᱤᱡᱩᱜ ᱪᱚ ᱵᱟᱝ ᱦᱤᱡᱩᱜ ᱪᱚᱝ ᱦᱟᱸᱜ᱾
ᱦᱳᱭ ᱛᱚᱵᱮ ᱦᱚᱸᱜᱼᱚᱭ ᱡᱮ ᱯᱷᱳᱱ ᱠᱚᱨᱮ ᱫᱚ ᱪᱟᱡ ᱠᱚ ᱢᱮᱱᱟᱜ ᱟᱥᱮ ᱵᱟᱹᱱᱩᱜᱼᱟ ᱱᱚᱦᱚᱝᱠᱟ ᱠᱟᱹᱴᱤᱡ ᱯᱟᱣᱟᱨ ᱵᱮᱝᱠ ᱠᱚ ᱫᱚᱦᱚ ᱞᱟᱹᱠᱛᱤ ᱠᱟᱱᱟ ᱱᱮᱛᱟᱨ ᱫᱤᱱ ᱫᱚ᱾ ᱫᱟᱜ ᱡᱟᱹᱯᱩᱫ ᱫᱤᱱ ᱟᱵᱚ ᱫᱚ ᱟᱹᱛᱩ ᱫᱤᱥᱚᱢ ᱦᱚᱲ ᱠᱟᱱᱟ ᱵᱚᱱ ᱦᱮᱸ ᱥᱮ᱾ ᱦᱚᱜᱼᱚᱝᱠᱟ ᱟᱵᱚ ᱴᱷᱮᱡ ᱫᱚ ᱠᱟᱨᱮᱱ ᱠᱚ ᱵᱟᱝ ᱛᱟᱦᱮᱱ ᱜᱮᱭᱟ ᱟᱵᱚ ᱫᱚ ᱦᱚᱜᱼᱚᱭ ᱢᱤᱫᱴᱮᱱ ᱵᱮᱠᱟᱯ ᱢᱤᱫᱴᱟ ᱯᱞᱮᱱ ᱞᱮᱠᱟ ᱫᱚᱦᱚ ᱞᱟᱹᱠᱛᱤ ᱠᱟᱱ ᱛᱟᱵᱚᱱᱟᱹ᱾ ᱯᱟᱣᱟᱨ ᱵᱮᱝᱠ ᱠᱟᱱᱟ ᱦᱮᱸ ᱥᱮ ᱟᱫᱚ ᱟᱢ ᱪᱮᱜ ᱮᱢ ᱞᱮᱭ ᱫᱟ᱾
ᱦᱳᱭ ᱵᱟᱠᱚᱧ ᱦᱟᱯᱮ ᱱᱮᱛᱟᱨ ᱫᱤᱱ ᱫᱚ ᱯᱟᱣᱟᱨ ᱵᱮᱝᱠ ᱫᱚ ᱵᱮᱠᱟᱯ ᱞᱮᱠᱟᱛᱮ ᱫᱚ ᱫᱚᱦᱚ ᱫᱚ ᱟᱹᱰᱤᱜᱮ ᱱᱟᱯᱟᱭᱟ ᱪᱮᱫᱟᱜ ᱥᱮ ᱵᱟᱝᱢᱟ ᱦᱚᱜᱼᱚᱭ ᱱᱮᱛᱟᱨ ᱫᱚ ᱫᱟᱜ ᱡᱟᱹᱯᱩᱫ ᱫᱤᱱ ᱥᱟᱨᱟ ᱜᱷᱟᱹᱲᱤᱡ ᱮ ᱫᱟᱜ ᱡᱟᱹᱯᱩᱫᱟ ᱟᱨ ᱟᱹᱛᱳ ᱚᱲᱟᱜ ᱨᱮᱱᱟᱜ ᱵᱮᱯᱟᱨ ᱛᱚ᱾ ᱦᱮᱸ ᱚᱠᱟ ᱦᱤᱞᱳᱜ ᱡᱟᱹᱥᱛᱤ ᱧᱚᱜ ᱦᱚᱭ ᱫᱟᱜ ᱞᱮᱠᱷᱟᱱ ᱫᱚ ᱫᱟᱨᱮ ᱫᱟᱨᱮᱠᱚ ᱠᱟᱨᱮᱱᱴ ᱞᱟᱭᱤᱱ ᱠᱚᱨᱮ ᱧᱩᱨ ᱠᱚᱜᱼᱟ ᱦᱮᱸ ᱯᱮ ᱯᱩᱱ ᱢᱟᱦᱟ ᱫᱷᱚᱨᱮ᱾ ᱫᱷᱩᱨᱭᱟᱹ ᱧᱚᱜ ᱜᱮᱭᱟ ᱠᱟᱨᱮᱱ ᱠᱚᱦᱚᱸ ᱵᱟᱝ ᱦᱤᱡᱩᱜ ᱜᱮᱭᱟ ᱚᱱᱟᱛᱮ ᱟᱹᱰᱤᱜᱟᱱ ᱥᱚᱢᱚᱥᱥᱟ ᱡᱟᱦᱟᱸᱭ ᱠᱚᱴᱷᱮᱱ ᱯᱷᱳ ᱦᱚᱸ ᱵᱟᱢ ᱫᱟᱲᱮᱭᱟᱜᱼᱟᱱ ᱪᱮᱫ ᱦᱚᱸ ᱵᱟᱝ ᱡᱟᱦᱟᱱᱟᱜ ᱠᱚ ᱯᱷᱳᱱ ᱛᱮ ᱡᱩᱫᱤᱢ ᱠᱟᱹᱢᱤᱭᱟᱢ ᱚᱱᱟ ᱦᱚᱸ ᱵᱟᱢ ᱫᱟᱲᱮᱭᱟᱜᱼᱟ ᱦᱮᱸ ᱚᱱᱟᱛᱮ ᱵᱮᱠᱟᱯ ᱞᱮᱠᱟ ᱛᱮᱫᱚ ᱯᱟᱣᱟᱨ ᱵᱮᱝᱠ ᱛᱟᱦᱮᱸ ᱫᱚ ᱟᱹᱰᱤᱜ ᱱᱟᱯᱟᱭᱟ᱾
ᱦᱳᱭ ᱫᱟᱫᱟ ᱱᱚᱜᱼᱚᱭ ᱱᱚᱝᱠᱟ ᱵᱮᱠᱟᱯ ᱞᱮᱠᱟᱛᱮ ᱯᱟᱣᱟᱨ ᱵᱮᱝᱠᱮ ᱛᱟᱦᱮᱸ ᱞᱟᱹᱠᱛᱤ ᱞᱟᱹᱛᱤ ᱠᱟᱱᱟ ᱚᱱᱟ ᱟᱵᱚ ᱵᱮᱚᱦᱟᱨᱫᱟ ᱟᱨ ᱚᱱᱠᱟ ᱞᱟᱦᱟᱛᱮᱫᱚ ᱴᱚᱨᱪ ᱞᱟᱭᱤᱴ ᱠᱚᱫᱚ ᱚᱱᱠᱟᱱᱟᱜ ᱜᱮ ᱟᱹᱰᱤ ᱠᱤᱪᱩ ᱛᱚ ᱞᱟᱹᱠᱛᱤ ᱠᱟᱱ ᱛᱟᱵᱚᱱᱟ ᱵᱟ ᱵᱚᱱ ᱫᱚᱭ ᱫᱱᱮᱛᱟᱨ ᱫᱚ ᱫᱟᱫᱟ ᱛᱚᱵᱮᱢ ᱫᱚ ᱪᱮᱫ ᱢᱚᱱᱮᱟ? ᱦ
ᱦᱮᱸ ᱵᱟᱚᱠᱚ ᱚᱱᱟ ᱠᱚᱦᱚᱸ ᱫᱚᱦᱚ ᱫᱚᱨᱠᱟᱨ ᱠᱟᱱ ᱜᱮᱭᱟ ᱠᱟᱨᱚᱱ ᱱᱤᱛᱳᱜ ᱫᱚ ᱫᱟᱜ ᱡᱟᱹᱯᱩᱫ ᱵᱮᱯᱟᱨ ᱛᱚ ᱠᱟᱨᱮᱱᱴᱟᱨᱮᱱᱴ ᱠᱚ ᱵᱮᱥᱤ ᱵᱟᱝ ᱛᱟᱦᱮ ᱰᱤᱵᱳ ᱢᱟᱨᱥᱟᱞ ᱠᱚ ᱦᱟᱨᱠᱤᱱ ᱠᱚ ᱚᱱᱟ ᱥᱮᱫᱟᱭ ᱡᱩᱜᱽ ᱨᱮᱫᱚ ᱥᱮᱫᱟᱭ ᱦᱟᱯᱲᱟᱢ ᱠᱚᱫᱚᱩᱩ ᱟᱠ ᱠᱚᱫᱚ ᱩᱱ ᱥᱚᱢᱚᱭ ᱫᱚ ᱠᱟᱨᱮᱱ ᱡᱚᱠᱷᱚᱱ ᱵᱟᱝ ᱛᱟᱦᱮᱸ ᱠᱟᱱᱟ ᱰᱤᱸᱵᱟᱹ ᱢᱟᱨᱥᱟᱞ ᱠᱚᱛᱮ ᱞᱚᱢᱯᱷᱚᱱ ᱦᱟᱨᱠᱤᱱ ᱢᱟᱨᱥᱟᱞ ᱠᱚᱛᱮ ᱠᱚ ᱛᱟᱦᱮ ᱦᱱ ᱛᱟᱦᱮᱸ᱾ ᱦᱮᱸ ᱟᱫᱚ ᱱᱮᱛᱟᱨ ᱢᱟ ᱠᱟᱨᱮᱱᱴ ᱠᱚ ᱠᱷᱟᱹᱛᱤᱨ ᱛᱮ ᱚᱱᱟ ᱠᱚᱦ ᱵᱟᱵᱚᱱ ᱵᱮᱵᱚᱦᱟᱨᱮᱫᱟ ᱦᱮᱸ ᱚᱱᱟ ᱠᱚ ᱚᱲᱟᱜ ᱨᱮᱦᱚᱸ ᱵᱟᱹᱱᱩᱜ ᱠᱚᱣᱟ ᱚᱱᱟ ᱠᱚ ᱛᱟᱦᱮᱸ ᱞᱮᱠᱷᱟᱱ ᱫᱚ ᱟᱹᱰᱤᱜ ᱱᱟᱯᱟᱭᱚᱜ ᱟᱭ ᱫᱟᱜ ᱡᱟᱹᱯᱩᱫ ᱫᱤᱱ ᱧᱩᱛ ᱧᱤᱫᱟᱹ ᱠᱟᱨᱮᱱᱴ ᱠᱚ ᱵᱟᱝ ᱛᱟᱦᱮᱱᱟ ᱪᱤᱠᱟᱹ ᱠᱟᱨᱮᱱ ᱛᱟᱦᱮᱱᱟᱢ᱾ ᱚᱲᱟᱜ ᱠᱚᱨᱮᱜ ᱫᱟᱜ ᱡᱟᱹᱲᱤ ᱞᱮᱠᱷᱟᱱ ᱵᱤᱝ ᱠᱤᱫᱤᱧ ᱠᱚ ᱚᱲᱟᱜ ᱛᱮᱦᱚᱸ ᱠᱚ ᱵᱚᱞᱚ ᱦᱤᱡᱩᱜ ᱜᱮᱭᱟ ᱦᱮᱸ ᱟᱫᱚ
ᱱᱮᱛᱟᱨ ᱫᱚ ᱟᱵᱚ ᱫᱚ ᱧᱩᱛ ᱨᱮᱵᱚᱱ ᱛᱟᱦᱮᱱᱟ ᱥᱮ ᱚᱱᱟ ᱥᱟᱶᱛᱮ ᱥᱤᱠᱲᱤᱡ ᱠᱚᱠᱚ ᱦᱤᱡᱩᱜᱼᱟ᱾ ᱵᱤᱧ ᱠᱤᱫᱤᱧ ᱢᱟᱠᱚ ᱦᱮᱡ ᱢᱟᱠᱚ ᱦᱤᱡᱩᱜ ᱜᱮᱭᱟ ᱦᱮᱸᱥᱮ ᱚᱱᱟ ᱪᱠᱟᱛᱮ ᱟᱵᱚ ᱫᱚ ᱱᱚᱜ ᱚᱚᱭ ᱡᱮ ᱟᱵᱚ ᱫᱚ ᱚᱛ ᱠᱚᱨᱮ ᱵᱚᱱ ᱜᱤᱛᱤᱡ ᱜᱮᱭᱟ ᱵᱮᱰ ᱠᱚ ᱚᱱᱠᱟᱱᱟᱜ ᱵᱟᱝ ᱛᱟᱦᱮᱱ ᱛᱟᱵᱚᱱ ᱜᱮᱭᱟ ᱚᱱᱟ ᱠᱷᱟᱹᱛᱤᱨ ᱛᱮ ᱟᱵᱚ ᱫᱚ ᱡᱟᱦᱟᱸ ᱫᱚ ᱢᱚᱥᱟᱨᱤ ᱚᱰᱟᱣ ᱠᱟᱛᱮᱮᱫ ᱡᱟᱹᱯᱤᱫ ᱞᱟᱹᱠᱛᱤ ᱠᱟᱱ ᱛᱟᱵᱚᱱᱟ ᱪᱮᱫᱟᱜ ᱥᱮ ᱢᱚᱥᱟᱨᱤ ᱚᱰᱟᱣ ᱠᱟᱛᱮᱜ ᱡᱟᱹᱯᱤᱫ ᱞᱮᱠᱷᱟᱡ ᱫᱚ ᱟᱵᱚᱣᱟᱜ ᱜᱮ ᱵᱷᱟᱜᱤᱜᱼᱟ ᱪᱮᱫᱟᱜ ᱥᱮ ᱟᱵᱚ ᱵᱚᱱ ᱵᱟᱰᱟᱭᱟ ᱡᱮ ᱵᱤᱧ ᱠᱤᱫᱤᱧ ᱢᱮᱱᱟᱜ ᱟᱠᱟᱫ ᱠᱚᱣᱟ ᱟ ᱟᱹᱛᱩ ᱚᱲᱟᱜ ᱫᱚ ᱦᱟᱥᱟ ᱚᱲᱟᱜ ᱠᱟᱱ ᱛᱟᱵᱚᱱᱟ᱾ ᱟᱵᱚ ᱫᱚ ᱵᱤᱨ ᱠᱚᱨᱮ ᱜᱮᱵᱚᱱ ᱛᱟᱦᱮᱱᱟ ᱡᱟᱹᱥᱛᱤ ᱠᱟᱭᱛᱮ ᱵᱤᱨ ᱡᱮ ᱜᱟᱡᱟᱲ ᱠᱚ ᱡᱟᱯᱟᱜ ᱡᱟᱯᱟᱜ ᱥᱩᱨ ᱨᱮ ᱚᱱᱠᱟᱜ ᱜᱮ ᱡᱟᱦᱟᱸ ᱫᱚ ᱥᱟᱦᱟᱱ ᱵᱚᱱ ᱫᱚᱦᱚ ᱠᱟᱜ ᱛᱟᱦᱮᱱᱟ ᱚᱱᱟ ᱠᱷᱟᱹᱛᱤᱨ ᱛᱮ ᱟᱵᱚ ᱫᱚ ᱚᱱᱟ ᱠᱚᱫᱚ ᱞᱟᱹᱠᱛᱤ ᱠᱟᱱ ᱛᱟᱵᱚᱱᱟ ᱡᱮ ᱫᱚᱦᱚ ᱨᱮᱭᱟᱜ
ᱦᱳᱭ ᱦᱳᱭ ᱦᱳᱭ ᱵᱠᱚᱭ ᱟ ᱱᱮᱛᱟᱨ ᱫᱤᱱ ᱫᱚ ᱡᱟᱹᱯᱤᱫ ᱥᱚᱢᱚᱭ ᱢᱚᱥᱟᱨᱤ ᱠᱚ ᱠᱟᱴᱟ ᱟᱛᱮᱫ ᱜᱮ ᱡᱟᱹᱯᱤᱫ ᱫᱚ ᱱᱟᱯᱟᱭᱟ ᱪᱮᱫᱟᱜ ᱥᱮ ᱵᱟᱝᱢᱟ ᱱᱚᱜᱼᱚᱭ ᱟᱵᱚ ᱫᱚ ᱦᱟᱥᱟ ᱚᱲᱟᱜ ᱠᱟᱱ ᱛᱟᱵᱚᱱᱟ ᱚᱛ ᱠᱚᱨᱮ ᱜᱮᱵᱚᱱ ᱡᱟᱹᱯᱤᱫᱟ ᱚᱱᱠᱟ ᱯᱟᱨᱠᱚᱢ ᱪᱮᱛᱟᱱ ᱠᱚᱨᱮ ᱦᱚᱸᱫᱚᱢᱮ ᱛᱮ ᱫᱚ ᱵᱟᱝ ᱡᱟᱹᱯᱤᱫ ᱦᱩᱭᱩᱜ ᱠᱟᱱ ᱦᱮᱸ ᱟᱨ ᱚᱱᱮ ᱫᱟᱜ ᱡᱟᱹᱯᱩᱫ ᱵᱮᱯᱟᱨ ᱛᱚ ᱵᱤᱡ ᱠᱤᱫᱤᱧ ᱠᱚ ᱚᱲᱟᱜ ᱛᱮᱠᱚ ᱵᱚᱞᱚ ᱦᱤᱡᱩᱜᱼᱟ ᱡᱩᱫᱤ ᱢᱚᱥᱟᱨᱤ ᱠᱚ ᱠᱷᱟᱴᱟᱣ ᱛᱟᱦᱮᱱ ᱠᱷᱟᱱ ᱫᱚ ᱮᱱᱠᱷᱟᱱ ᱫᱚ ᱩᱱᱠᱩ ᱵᱤᱪᱱᱟᱹ ᱵᱚᱞᱚ ᱠᱟᱛᱮᱮᱫ ᱵᱟᱠᱚ ᱡᱟᱦᱟᱸ ᱪᱤᱠᱟᱹ ᱫᱟᱲᱮᱭᱟᱜᱟ
ᱦᱳᱭ ᱫᱟᱫᱟ ᱚᱱᱟ ᱫᱚ ᱠᱟᱛᱷᱟ ᱢᱟ ᱥᱟᱹᱨᱤ ᱠᱟᱛᱷᱟ ᱜᱮᱢ ᱞᱟᱹᱭᱫᱟ ᱡᱮ ᱚᱱᱟ ᱥᱟᱶᱛᱮ ᱟᱵᱚ ᱡᱟᱦᱟᱸ ᱫᱚ ᱠᱷᱨᱪᱟ ᱞᱟᱠᱛᱤ ᱠᱟᱱᱟ ᱦᱮᱸ ᱥᱮ ᱟᱵᱚ ᱵᱚᱱ ᱵᱟᱰᱟᱭᱟ ᱡᱮ ᱟᱵᱚ ᱥᱟᱦᱟᱱ ᱜᱟᱫᱟᱷᱟ ᱠᱚᱵᱚᱱ ᱫᱚᱦᱚᱭᱟ ᱵᱩᱥᱤᱵ ᱯᱞᱟᱹᱭ ᱥᱩᱨ ᱥᱩᱨ ᱠᱚᱨᱮ ᱵᱚᱱ ᱫᱚᱚ ᱠᱟᱜᱼᱟ ᱚᱱᱟ ᱥᱟᱶᱛᱮ ᱚᱸᱡᱽᱨᱟ ᱠᱚ ᱫᱚᱢᱮ ᱵᱚᱱ ᱚᱸᱡᱽᱨᱟ ᱠᱟᱜ ᱠᱟᱱᱟ ᱦᱮᱸ ᱥᱮ ᱚᱱᱟ ᱚᱸᱡᱽᱨᱟ ᱡᱟᱭᱜᱟ ᱠᱚ ᱥᱟ ᱥᱟᱯᱷᱟ ᱞᱟᱹᱠᱛᱤ ᱠᱟᱱ ᱛᱟᱵᱚᱱᱟ ᱪᱮᱫᱟᱜ ᱥᱟᱯᱷᱟ ᱞᱟᱹᱠᱛᱤ ᱠᱟᱱ ᱛᱵᱚᱱᱟ ᱚᱱᱮ ᱡᱮ ᱚᱸᱡᱽᱨᱟᱟᱜ ᱠᱟᱱᱟ ᱵᱚᱱ ᱚᱱᱟ ᱠᱚ ᱵᱮᱥ ᱞᱮᱠᱟ ᱥᱟᱯᱷᱟ ᱞᱟᱠᱛᱤ ᱛᱵᱚᱱᱟ ᱟᱵᱚ ᱵᱚᱱ ᱵᱟᱰᱟᱭᱟ ᱡᱮ ᱚᱱᱟ ᱚᱸᱡᱽᱨᱟ ᱨᱮᱜᱮ ᱡᱟᱹᱥᱛᱤ ᱠᱟᱭᱛᱮ ᱩᱱᱠᱩ ᱵᱤᱧ ᱠᱤᱫᱤᱧ ᱥᱮ ᱮᱢᱟᱱ ᱠᱚ ᱫᱚᱢᱮ ᱠᱚ ᱛᱟᱦᱮᱱ ᱜᱮᱭᱟ ᱛᱚ ᱱᱚᱣᱟ ᱥᱟᱯᱷᱟ ᱥᱟᱶᱛᱮ ᱦᱚᱸᱜᱼᱚᱭ ᱢᱤᱫᱴᱮᱱ ᱨᱟᱱ ᱧᱟᱢᱚᱜᱼᱟ ᱚᱱᱟ ᱨᱟᱱ ᱠᱚ ᱠᱚᱴᱟ ᱞᱟᱹᱠᱛᱤ ᱠᱟᱱ ᱛᱟᱵᱚᱱᱟ ᱟᱫᱚ ᱟᱯᱮ ᱥᱮᱫ ᱫᱚ ᱚᱱᱠᱟ ᱨᱟᱱ ᱠᱚᱫᱚᱯᱮ ᱠᱚᱴᱟᱭ ᱜᱮᱭᱟ ᱥᱮ ᱵᱟᱝ
ᱟᱫᱚ ᱦᱜ ᱵᱟᱠᱚᱧ ᱟᱞᱮᱮᱥᱮᱫ ᱫᱚ ᱚᱱᱠᱟ ᱞᱮᱠᱟ ᱫᱚ ᱨᱟᱱ ᱠᱚᱫᱚ ᱵᱟᱝ ᱮᱢ ᱦᱩᱭᱩᱜ ᱜᱮᱭᱟ ᱵᱟᱝ ᱠᱚᱴᱟ ᱦᱩᱭᱩᱜ ᱜᱮᱭᱟ ᱟᱫᱚ ᱚᱱᱟᱦᱟᱜ ᱚᱲᱟᱜ ᱠᱚᱫᱚ ᱦᱟᱸᱜ ᱥᱟᱯᱷᱟ ᱠᱟᱜ ᱦᱩᱭᱩᱜ ᱜᱮᱭᱟ ᱚᱱᱠᱟ ᱡᱟᱦᱟᱸ ᱠᱚᱨᱮ ᱮ ᱛᱟᱠᱟ ᱛᱩᱠᱟᱹ ᱫᱚ ᱡᱟᱦᱟᱱᱟᱜ ᱡᱤᱱᱤᱥ ᱠᱚᱫᱚ ᱫᱚᱦᱚ ᱵᱟᱝ ᱫᱚᱦᱚ ᱦᱩᱭᱩᱜ ᱜᱮᱭᱟ ᱱᱮᱛᱟᱨ ᱫᱤᱱ ᱫᱚ ᱛᱟᱦᱮᱸ ᱞᱮᱱᱠᱷᱟᱱ ᱫᱚ ᱚᱲᱟᱜ ᱠᱚ ᱪᱟ ᱠᱚᱨᱮ ᱦᱮᱸ ᱛᱚ ᱚᱱᱟ ᱠᱚᱨᱮ ᱜᱮ ᱠᱚ ᱦᱮᱡ ᱠᱟᱛᱮᱜ ᱠᱚ ᱵᱩᱨᱩᱢ ᱠᱚᱜᱼᱟ ᱵᱤᱧ ᱠᱤᱫᱤᱧ ᱠᱚ ᱛᱟᱦᱮᱱᱟ ᱠᱚ ᱚᱱᱟ ᱫᱚ ᱢᱤᱫᱴᱮᱱ ᱡᱟᱦᱟᱱᱟᱜ ᱜᱮ ᱜᱷᱚᱴᱚᱱ ᱜᱷᱚᱴᱟᱣ ᱫᱟᱲᱮᱭᱟᱜᱼᱟ᱾
ᱦᱳᱭ ᱫᱟᱫᱟ ᱦᱚᱸᱜᱼ ᱱᱚᱝᱠᱟ ᱦᱚᱸ ᱦᱩᱭᱩᱜ ᱛᱟᱵᱚᱱ ᱜᱮᱭᱟ ᱚᱠᱟᱠᱚ ᱢᱟᱡᱷᱮ ᱢᱟᱡᱷᱮ ᱦᱮᱸᱥᱮ ᱚᱱᱟ ᱠᱚᱫᱚ ᱞᱟᱹᱠᱛᱤ ᱠᱟᱱ ᱛᱟᱵᱚᱱᱟ ᱟᱵᱚᱣᱟᱜ ᱡᱮ ᱚᱱᱟ ᱠᱚ ᱯᱷᱟᱨᱪᱟ ᱫᱚᱦᱚ ᱥᱮ ᱥᱟᱯᱷᱟ ᱫᱚᱦᱚ ᱦᱮᱸᱥᱮ ᱛᱚᱵᱮ ᱫᱟ ᱦᱚᱜᱼ ᱱᱚᱝᱠᱟ ᱫᱟᱜ ᱯᱩᱨᱟ ᱟᱢᱠᱤ ᱱᱚᱝᱠᱟ ᱦᱩᱭ ᱵᱟᱲᱟ ᱠᱟᱱᱟ ᱡᱮ ᱮᱻ ᱚᱱᱠᱟ ᱠᱚ ᱦᱮᱡ ᱵᱟᱲᱟ ᱟᱠᱟᱱᱟ ᱧᱟᱢ ᱵᱟᱲᱟ ᱟᱠᱟᱫ ᱠᱚ ᱚᱲᱟᱜ ᱠᱚᱨᱮ
ᱦᱚᱸ ᱵᱟᱠᱚᱧ ᱱᱚᱝᱠᱟ ᱫᱟᱜ ᱡᱟᱹᱯᱩᱫ ᱠᱚᱨᱮ ᱧᱮᱞ ᱵᱟᱲᱟ ᱦᱩᱭ ᱟᱠᱟᱱ ᱜᱮᱭᱟ ᱟᱹᱰᱤ ᱚᱠᱛᱚ ᱚᱲᱟᱜ ᱠᱚ ᱛᱮᱦᱚ ᱠᱚ ᱵᱚᱞᱚ ᱦᱮᱡ ᱟᱠᱟᱱᱟ ᱵᱤᱥᱱᱟᱹ ᱠᱚᱨᱮ ᱦᱚᱸᱠᱚ ᱦᱮᱡ ᱟᱠᱟᱱᱟ ᱦᱮᱸ ᱟᱫᱚ ᱪᱟᱸᱫᱳ ᱟᱭᱚ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱡᱟᱭᱦᱳᱠ ᱚᱱᱠᱟ ᱞᱮᱠᱟᱱᱟᱜ ᱫᱚ ᱡᱟᱦᱟᱱᱟᱜ ᱵᱟᱠᱚ ᱪᱤᱠᱟᱹ ᱠᱟᱜᱼᱟ ᱚᱲᱟᱜ ᱦᱚᱲ ᱠᱚᱦᱚᱸ ᱵᱟᱠᱚ ᱡᱚᱴᱮᱫ ᱟᱠᱟᱫ ᱠᱚᱣᱟ ᱚᱱᱠᱟ ᱞᱮᱠᱟ ᱫᱚ ᱦᱮᱸ ᱵᱮᱥᱜᱮ ᱚᱲᱟᱜ ᱠᱚ ᱵᱚᱞᱚ ᱠᱟᱛᱮᱫ ᱚ ᱚᱲᱟᱜ ᱠᱷᱚᱱ ᱫᱚᱠᱚ ᱨᱩᱣᱟᱹᱲ ᱩᱰᱩᱠ ᱪᱟᱞᱟᱣ ᱟᱠᱟᱱᱟ᱾ ᱦᱩᱸ ᱵᱟᱠᱷᱟᱱ ᱫᱚ ᱟᱞᱮ ᱞᱮ ᱚᱱᱠᱟ ᱜᱷᱮᱨᱟᱣᱵ ᱵᱟᱞᱮ ᱡᱟᱦᱟᱸ ᱪᱤᱠᱟᱹ ᱠᱟᱜ ᱠᱚᱣᱟ ᱟᱠᱚ ᱦᱚᱸ ᱟᱨ ᱟᱞᱮ ᱦᱚᱸ ᱚᱱᱠᱟ ᱞᱮᱠᱟᱛᱮ ᱵᱟᱠᱚ ᱡᱟᱦᱟᱸ ᱪᱤᱠᱟᱹ ᱟᱠᱟᱫ ᱞᱮᱭᱟ᱾ ᱚᱱᱟ ᱠᱚ ᱧᱮᱞ ᱵᱟᱲᱟ ᱦᱩᱭ ᱟᱠᱟᱱᱟ ᱛᱚ ᱚᱱᱟᱛᱮ ᱟᱹᱰᱤ ᱜᱟᱱ ᱛᱩ ᱚᱲᱟᱜ ᱨᱮᱫᱚ ᱵᱚᱛᱚᱨ ᱵᱩᱡᱷᱟᱜ ᱜᱮᱭᱟ᱾ ᱚᱱᱟᱛᱮ ᱡᱟᱹᱯᱤᱫ ᱡᱟᱹᱯᱤᱫ ᱥᱚᱢᱚᱭ ᱫᱚ ᱚᱱᱟᱛᱮ ᱢᱚᱥᱟᱨᱤ ᱠᱚᱫᱚ ᱞᱮ ᱠᱷᱟᱴᱟᱣ ᱧᱚᱜᱚᱜ ᱜᱮᱭᱟ᱾
ᱦᱳᱭ ᱫᱟᱫᱟ ᱱᱚᱜᱼᱚᱭ ᱟᱵᱚ ᱢᱚᱥᱟᱨᱤ ᱠᱷᱟᱴᱟᱣ ᱫᱚ ᱞᱟᱹᱠᱛᱤ ᱠᱟᱱᱟ ᱟᱨ ᱡᱟᱹᱥᱛᱤ ᱠᱟᱭᱛᱮ ᱞᱟᱠ ᱞᱟᱹᱠᱛᱤ ᱠᱟᱱᱟ ᱡᱮᱦᱮᱛᱩ ᱟᱵᱚ ᱵᱚᱱ ᱵᱟᱰᱟᱭ ᱡᱮᱚᱝᱠ ᱠᱟᱹᱴᱤᱡᱤᱯᱚᱫ ᱠᱚ ᱢᱮᱱᱟᱜ ᱟᱠᱟᱫᱼᱟ ᱡᱮ ᱵᱤᱯᱚᱫ ᱟᱯᱚᱛᱛᱤ ᱨᱮ ᱦᱤᱡᱩᱜᱼᱟ ᱟᱵᱚ ᱫᱚ ᱵᱟᱵᱚᱱ ᱵᱟᱰᱟᱭᱟ ᱦᱮᱸ ᱥᱮ ᱟᱵᱚ ᱟᱹᱛᱩ ᱫᱤᱥᱚᱢ ᱦᱚᱲ ᱠᱟᱱᱟ ᱵᱚᱱ ᱟᱵᱚ ᱥᱮᱮᱫ ᱚᱱᱠᱟᱱᱟᱜ ᱤᱭᱟᱹ ᱨᱟᱥᱛᱟ ᱠᱚᱫᱚ ᱚᱱᱠᱟ ᱵᱟᱝ ᱛᱟᱦᱮᱱ ᱜᱮᱭᱟ ᱩᱯᱚᱨ ᱥᱮᱠᱚᱚᱨ ᱠᱟᱨᱮᱱᱴ ᱠᱚ ᱵᱟᱝ ᱛᱟᱦᱮᱱᱟ ᱟᱨ ᱚᱱᱟ ᱠᱚᱫᱚ ᱞᱟᱹᱠᱛᱤ ᱠᱟᱱ ᱛᱟᱵᱚᱱᱟ ᱥᱟᱶᱛᱮ ᱤᱧ ᱫᱩᱧ ᱟᱥᱟᱭᱟ ᱡᱮ ᱡᱟᱦᱟᱸᱞᱮᱠᱟᱜᱮ ᱟᱵᱚ ᱫᱚ ᱢᱟᱨᱥᱟᱞ ᱨᱮ ᱛᱟᱲᱟᱢ ᱜᱮ ᱞᱟᱹᱠᱛᱤ ᱠᱟᱱᱟ ᱚᱱᱠᱟ ᱧᱩᱛ ᱧᱩᱛᱮᱫ ᱫᱚ ᱟᱛᱷᱟᱣᱲᱤ ᱫᱟᱜ ᱫᱤᱱ ᱫᱚ ᱩᱰᱩᱠ ᱞᱟᱹᱠᱛᱤ ᱵᱟᱝ ᱠᱟᱱᱟ ᱦᱮᱸ ᱥᱮ ᱩᱱᱠᱩ ᱦᱚᱸ ᱨᱮᱸᱜᱮᱡ ᱡᱟᱞᱟ ᱠᱚ ᱩᱰᱩᱠᱚᱜᱼᱟ ᱩᱱᱠᱩᱣᱟᱜ ᱞᱟᱡ ᱫᱟᱠᱟ ᱢᱮᱴᱟᱣ ᱞᱟᱹᱜᱤᱫ ᱟᱠᱚ ᱦᱚᱸᱛᱚ ᱨᱮᱸᱜᱮᱡ ᱢᱮᱱᱟᱜ ᱛᱟᱠᱚᱣᱟ ᱨᱮᱸᱜᱮᱡ ᱛᱮᱛᱟᱝ ᱦᱟᱹᱠᱩ ᱦᱚᱸ ᱚᱱᱟ ᱠᱷᱟᱹᱛᱤᱨ ᱩᱰᱩᱠᱚᱜᱼᱟ ᱳ ᱫᱟᱫᱟ ᱩᱱᱠᱩ ᱫᱚ ᱜᱚᱡ ᱜᱤᱰᱤ ᱟᱢ ᱵᱷᱟᱹᱞᱤᱢ ᱢᱚᱱᱮᱭᱟ ᱥᱮ ᱥᱮ ᱩᱱᱠᱩ ᱫᱚ ᱡᱚᱠᱷᱚᱱ ᱥᱟᱦᱟᱨ ᱨᱮ ᱛᱟᱦᱮᱸᱱ ᱜᱮ ᱵᱷᱟᱹᱞᱤᱢ ᱢᱚᱱᱮᱭᱟ᱾
ᱦᱳᱭ ᱦᱳᱭ ᱵᱚᱠᱚᱧ ᱩᱱᱠᱩ ᱮᱴᱟᱜ ᱫᱚ ᱵᱟᱝ ᱞᱟᱜᱟᱣ ᱜᱮ ᱱᱟᱯᱟᱭᱟ ᱦᱮᱸ ᱩᱱᱠᱩ ᱥᱟᱞᱟᱜ ᱫᱚ ᱩᱱᱠᱩ ᱦᱚᱸᱛᱚ ᱟᱠᱚᱣᱟᱜ ᱦᱮ ᱞᱟᱡ ᱡᱟᱞᱟ ᱦᱮᱱᱟᱜ ᱛᱟᱠᱚᱣᱟ ᱨᱮᱸᱜᱮᱡ ᱠᱚ ᱦᱮᱱᱟᱜ ᱛᱟᱠᱚᱣᱟ ᱩᱱᱠᱩ ᱦᱚᱸ ᱡᱚᱢᱟᱜ ᱯᱟᱸᱡᱟ ᱞᱟᱹᱜᱤᱫ ᱩᱰᱩᱠᱚᱜ ᱜᱮᱭᱟ ᱛᱚ ᱟᱵᱚ ᱫᱚᱡ ᱛᱟ ᱠᱚ ᱵᱮᱥᱤ ᱵᱟᱵᱚᱱ ᱫᱟᱬᱟᱱᱟ ᱚᱲᱟᱜ ᱠᱚᱨᱮ ᱜᱮᱵᱚᱱ ᱛᱟᱦᱮᱱᱟ ᱚᱱᱟᱜᱮ ᱵᱷᱟᱹᱜᱤᱜᱼᱟ᱾ ᱛᱟᱦᱚᱞᱮ ᱧᱮᱞᱚᱜ ᱜᱮᱭᱟ ᱛᱚ ᱱᱚᱜᱼᱚᱭ ᱡᱟᱦᱟᱸᱨᱮ ᱧᱩᱛ ᱧᱤᱫᱟᱹ ᱡᱟᱦᱟᱸ ᱠᱚ ᱥᱮᱫ ᱮᱢ ᱪᱟᱞᱟᱣ ᱞᱮᱠᱷᱟᱱ ᱱᱤᱛᱚᱜ ᱫᱚ ᱚᱱᱠᱟ ᱞᱟᱭᱤᱴ ᱢᱟᱨᱥᱟᱞ ᱟᱹᱛᱩ ᱠᱚᱨᱮ ᱦᱚᱸ ᱵᱟᱝ ᱛᱟᱦᱮᱱᱟ ᱪᱮᱫ ᱥᱚᱲᱚᱠ ᱥᱚᱲᱚᱠ ᱛᱮ ᱜᱚᱴᱟ ᱞᱟᱭᱤᱰ ᱢᱟᱨᱥᱟᱞ ᱡᱮᱢᱚᱱ ᱥᱚᱦᱚᱨ ᱵᱟᱡᱟᱨ ᱠᱚᱨᱮ ᱚᱠᱟ ᱞᱮᱠᱟ ᱛᱟᱦᱮᱱᱟ ᱟᱹᱛᱩ ᱚᱲᱟᱜ ᱨᱮᱫᱚ ᱚᱱᱠᱟ ᱞᱮᱠᱟ ᱫᱚ ᱵᱟᱝ ᱛᱟᱦᱮᱱ ᱜᱮᱭᱟ ᱛᱚ ᱟᱨ ᱴᱚᱨᱪ ᱞᱟᱭᱤᱴ ᱠᱚᱛᱮ ᱦᱚ ᱛᱤᱱᱟᱹᱜ ᱮᱢ ᱟᱨᱥᱟᱞᱟ ᱡᱮ ᱦᱚ ᱩᱱᱤ ᱡᱩᱫᱤ ᱵᱟᱢ ᱵᱟᱢ ᱪᱤᱠᱟᱹ ᱞᱮᱫᱮᱭᱟ ᱵᱟᱢ ᱡᱟᱦᱟᱸ ᱪᱤᱠᱟᱹ ᱞᱮᱫᱮ ᱵᱟᱢ ᱞᱟᱜᱟᱣ ᱞᱮᱱᱟ ᱛᱟᱦᱚᱞᱮ ᱛᱚ ᱴᱷᱤᱠ ᱜᱮᱭᱟ ᱩᱱᱤ ᱡᱩᱫᱤ ᱚᱱᱠᱟᱧ ᱧᱩᱛ ᱠᱚᱨᱮ ᱱᱟᱥᱮᱱᱟᱜ ᱮᱢ ᱞᱮᱵᱮᱫ ᱧᱟᱢᱮᱭᱟᱢ ᱥᱮ ᱚᱱᱟ ᱠᱷᱟᱱ ᱜᱮᱛᱚ ᱥᱚᱜᱟᱜ ᱟᱢᱟ ᱚᱱᱟ ᱠᱚᱜᱮ ᱛᱚ ᱵᱚᱛᱚᱨ
ᱦᱩᱭ ᱫᱟ ᱚᱱᱟ ᱫᱚ ᱧᱮᱞ ᱧᱮᱞ ᱢᱟᱱᱮ ᱧᱮᱞ ᱠᱟᱛᱮ ᱜᱮ ᱫᱟᱬᱟᱱ ᱞᱟᱹᱠᱛᱤ ᱠᱟᱱᱟ ᱧᱮᱞ ᱴᱷᱤᱠ ᱠᱟᱛᱮ ᱵᱮᱥ ᱞᱮᱠᱟ ᱧᱮᱞ ᱠᱟᱛᱮ ᱫᱟᱬᱟᱱ ᱫᱚ ᱞᱟᱹᱠᱛᱤ ᱢᱮᱱᱟᱜ ᱟᱠᱟᱫᱟ ᱛᱚᱵᱮ ᱫᱟᱫᱟ ᱚᱱᱟ ᱥᱟᱶᱛᱮ ᱱᱚᱜᱼᱚᱭ ᱡᱮ ᱨᱟᱱ ᱨᱮᱦᱮᱫ ᱠᱚᱫᱚ ᱱᱮᱛᱟᱨ ᱫᱚ ᱟᱹᱰᱤ ᱡᱩᱫᱤ ᱚᱱᱠᱟ ᱠᱚ ᱡᱚᱴᱮᱫ ᱥᱮ ᱥᱚᱜᱟ ᱮᱢᱟᱱ ᱞᱮᱠᱚ ᱠᱷᱟᱱ ᱡᱮ ᱵᱩᱨᱩᱜ ᱚᱲᱟᱜ ᱠᱚ ᱪᱟᱞᱟᱜ ᱜᱮᱭᱟ ᱦᱮᱸ ᱥᱮ ᱚᱱᱠᱟ ᱫᱚ ᱜᱩᱨᱩ ᱚᱲᱟᱜ ᱪᱟᱞᱟᱣ ᱞᱟᱹᱠᱛᱤ ᱠᱟᱱᱟ ᱥᱮ ᱵᱟᱝ ᱠᱟᱱᱟ ᱟᱢ ᱚᱠᱟ ᱞᱮᱠᱟᱢ ᱢᱚᱱᱮᱭᱮᱫᱟ?
ᱟᱫᱚ ᱦᱟᱸᱜ ᱵᱟᱠᱚᱧ ᱦᱟᱸᱜ ᱵᱩᱨᱩ ᱚᱲᱟᱜ ᱫᱚ ᱦᱟᱸᱜ ᱢᱟᱲᱟᱝ ᱢᱟᱲᱟᱝ ᱛᱮᱫᱚᱟᱸᱜ ᱠᱚ ᱪᱟᱞᱟᱜ ᱠᱟᱱ ᱜᱮᱭᱟ ᱛᱟᱦᱮᱸ ᱪᱮᱫᱟᱜ ᱥᱮ ᱢᱟᱲᱟᱝ ᱫᱚ ᱦᱟᱸᱜ ᱚᱱᱠᱟ ᱞᱮᱠᱟ ᱫᱚ ᱦᱟᱸᱜ ᱦᱟᱥᱯᱟᱛᱟᱞ ᱦᱟᱥᱯᱟᱛᱟᱞ ᱠᱚᱦᱚᱸ ᱚᱱᱠᱟ ᱥᱩᱨ ᱠᱚᱨᱮᱜ ᱫᱚ ᱵᱟᱝ ᱛᱟᱦᱮᱸ ᱠᱟᱱ ᱜᱮᱭᱟ ᱟᱨ ᱚᱱᱠᱟ ᱪᱤᱠᱤᱛᱥᱟ ᱦᱚᱸ ᱚᱱᱠᱟ ᱞᱮᱠᱟ ᱫᱚ ᱵᱟᱝ ᱦᱩᱭᱩᱜ ᱠᱟᱱ ᱛᱟᱦᱮᱸᱫ ᱟᱫᱚ ᱱᱟᱦᱟᱜ ᱫᱚ ᱧᱮᱞᱚᱜ ᱠᱟᱱᱟ ᱱᱚᱜ-ᱚᱭ ᱦᱟᱥᱯᱟᱛᱟᱞ ᱠᱚᱨᱮ ᱦᱚᱸ ᱵᱷᱟᱜᱤ ᱜᱮ ᱪᱤᱠᱤᱛᱥᱟ ᱦᱩᱭᱩᱜ ᱠᱟᱱᱟ ᱵᱤᱧ ᱜᱮ ᱨᱩᱜᱤ ᱦᱚᱸ ᱵᱮᱥᱚᱜ ᱠᱟᱱᱟ ᱠᱚ ᱦᱮᱸ ᱚᱱᱟ ᱨᱟᱱ ᱠᱚ ᱮᱢᱟ ᱠᱚ ᱠᱟᱱᱛᱮ ᱟᱫᱚ ᱚᱱᱟ ᱞᱮᱠᱟᱛᱮᱫᱚ ᱱᱮᱛᱟᱨ ᱫᱚ ᱦᱟᱥᱯᱟᱛᱟᱞ ᱠᱚᱨᱮ ᱜᱮ ᱪᱟᱞᱟᱜ ᱜᱮ ᱱᱟᱯᱟᱭᱟ᱾ ᱦᱮᱸ
ᱦᱩᱭ ᱫᱟᱫᱟ ᱚᱱᱟ ᱞᱮᱠᱟ ᱦᱟᱸᱥᱯᱟᱛᱟᱞ ᱠᱚᱨᱮ ᱪᱟᱞᱟᱣ ᱫᱚ ᱱᱟᱯᱟᱭ ᱜᱮᱭᱟ ᱛᱚᱵᱮ ᱫᱟᱫᱟ ᱱᱚᱜ-ᱚᱭ ᱟᱨᱦᱚ ᱧᱮᱞᱚᱜ-ᱟ ᱡᱮ ᱦᱚᱜ-ᱚᱭ ᱛᱤ ᱠᱚᱠᱚ ᱛᱚᱞ ᱠᱚᱣᱟ ᱥᱮ ᱟᱹᱰᱤ ᱨᱚᱠᱚᱢ ᱨᱮᱦᱮᱫ ᱠᱚ ᱡᱚᱢ ᱠᱚᱣᱟ ᱟᱨ ᱠᱚ ᱧᱮᱞᱟ ᱦᱮᱸ ᱤᱭᱟᱹ ᱠᱟᱱᱟᱭ ᱥᱮ ᱵᱟᱝ ᱠᱟᱱᱟᱭ ᱪᱮᱫ ᱟᱢ ᱧᱮᱞ ᱞᱟᱹᱠᱛᱤ ᱠᱟᱱᱟ ᱡᱮ ᱦᱮᱸ ᱥᱟᱹᱨᱤ ᱡᱮ ᱩᱱᱤᱜᱨᱭ ᱡᱚᱴᱮᱡ ᱟᱠᱟᱫᱮᱭᱟ ᱥᱮ ᱩᱱᱤ ᱫᱚ ᱵᱟᱝ ᱠᱟᱱᱟᱭ ᱚᱱᱟ ᱫᱚ ᱧᱮᱞ ᱞᱟᱹᱠᱛᱤ ᱠᱟᱱᱟ ᱥᱮ ᱵᱟᱝ ᱠᱟᱱᱟ ᱪᱮᱫᱟᱜ ᱥᱮ ᱚᱱᱟ ᱪᱚᱠᱚᱨ ᱨᱮ ᱧᱮᱞᱚᱜ-ᱟ ᱵᱮᱥᱤᱨ ᱵᱷᱟᱜᱽ ᱦᱚᱲ ᱜᱟᱹᱰᱤ ᱠᱚ ᱫᱮᱨᱤᱭᱟ ᱟᱠᱚ ᱠᱚ ᱯᱚᱨᱤᱠᱠᱷᱟ ᱞᱮᱟᱜᱟᱭᱟ᱾ ᱡᱮ ᱦᱮᱸ ᱥᱟᱹᱨᱤ ᱜᱮ ᱠᱟᱱᱟᱭ ᱥᱮ ᱵᱟᱝ ᱠᱟᱱᱟᱭ ᱦᱮᱸᱥᱮ᱾ ᱚᱱᱟ ᱫᱚ ᱟᱢ ᱵᱷᱟᱹᱞᱤᱢ ᱢᱚᱱᱮᱭᱟ ᱥᱮ ᱤᱧ ᱠᱟᱛᱷᱟ ᱫᱚᱩᱧ ᱢᱮᱱᱟ ᱡᱮ ᱵᱟᱝ ᱚᱱᱟ ᱠᱚ ᱧᱮᱞ ᱞᱟᱹᱠᱛᱤ ᱵᱟᱝ ᱠᱟᱱᱟ ᱟᱢ ᱫᱚ ᱰᱟᱭᱨᱮᱠᱴ ᱤᱫᱤᱭᱟᱢ
ᱦᱮᱸ ᱦᱮᱸ ᱵᱚᱠᱚᱧ ᱡᱟᱦᱟᱸ ᱞᱮᱠᱟᱛᱮ ᱜᱟᱹᱲᱤ ᱤᱭᱟᱹ ᱠᱟᱛᱮ ᱞᱚᱜᱚᱱ ᱞᱚᱜᱚᱱ ᱞᱮ ᱤᱫᱤᱭᱮᱭᱟ ᱦᱮᱸ ᱡᱟᱦᱟᱸ ᱜᱟᱹᱲᱤ ᱢᱟᱱᱮ ᱚᱡᱷᱟ ᱜᱩᱨᱩ ᱠᱚ ᱡᱟᱦᱟᱸ ᱛᱤᱱᱟᱹᱜ ᱞᱟᱜᱟᱜ ᱥᱚᱢᱚᱭ ᱞᱟᱜᱟᱜ-ᱟ ᱩᱱᱠᱩ ᱦᱤᱡᱩᱜ ᱛᱮ ᱦᱮᱸ ᱩᱱᱠᱩ ᱯᱟᱸᱡᱟ ᱧᱟᱢ ᱟᱹᱜᱩ ᱥᱮᱴᱮᱨ ᱛᱮ ᱡᱟᱜᱮ ᱡᱟᱦᱟᱸ ᱛᱤᱱᱟᱹᱜ ᱜᱷᱟᱲᱤᱡ ᱥᱚᱢᱚᱭ ᱞᱟᱜᱟᱜ- ᱩᱱᱟᱹᱜ ᱛᱮᱜᱮ ᱜᱟᱹᱰᱤ ᱵᱷᱟᱲᱟ ᱠᱟᱛᱮ ᱟᱢ ᱦᱟᱸᱥᱯᱟᱛᱟᱞᱮ ᱮᱢ ᱥᱮᱴᱮᱨ ᱫᱟᱲᱮᱭᱟᱭᱟ ᱟᱨ ᱤᱱᱟᱹ ᱵᱟᱝ ᱫᱮᱨᱤ ᱠᱟᱛᱮᱫ ᱡᱩᱫᱤ ᱦᱟᱥᱯᱟᱛᱟᱞᱮ ᱮᱢ ᱤᱫᱤ ᱥᱮᱴᱮᱨᱮᱭᱟ ᱩᱱᱤ ᱫᱚ ᱡᱟᱦᱟᱸ ᱞᱮᱠᱟ ᱛᱮᱜᱮ ᱚᱸᱰᱮ ᱫᱚᱠᱚ ᱵᱟᱧᱪᱟᱣ ᱨᱩᱣᱟᱹᱲ ᱫᱟᱲᱮᱭᱟᱭ ᱜᱮᱭᱟ ᱢᱮᱱᱠᱷᱟᱱ ᱟᱢ ᱛᱤᱱᱟᱹᱜ ᱮᱢ ᱫᱮᱨᱤᱭᱟᱢ ᱩᱱᱟᱹᱜ ᱜᱮ ᱟᱡᱟᱜ ᱦᱚᱲᱢᱚ ᱦᱚᱲᱢᱚ ᱠᱚᱨᱮ ᱜᱚᱴᱟ ᱵᱤᱥ ᱵᱤᱫᱟᱹᱣᱟᱭ ᱚᱱᱟ ᱞᱮᱠᱟᱛᱮ ᱜᱩᱨᱩ ᱠᱚᱫᱚ ᱚᱡᱷᱟ ᱜᱩᱨᱩ ᱦᱚᱸ ᱢᱟᱲᱟᱝ ᱛᱮ ᱡᱟᱦᱟᱸ ᱞᱮᱠᱟᱠᱚ ᱨᱟᱱ ᱵᱟᱲᱟᱭᱮᱫ ᱠᱚ ᱛᱟᱦᱮᱸᱫ ᱠᱚ ᱛᱚᱞ ᱵᱟᱲᱟᱭᱮᱫ ᱠᱚ ᱛᱟᱦᱮᱸᱫ ᱵᱮᱥ ᱫᱚᱠᱚ ᱵᱮᱥᱚᱜ ᱠᱟᱱ ᱜᱮ ᱛᱟᱦᱮᱸᱫ ᱡᱩᱫᱤᱭᱳ ᱟᱫᱚ ᱚᱱᱠᱟ ᱞᱮᱠᱟ ᱫᱚ ᱵᱟᱝᱟ ᱦᱮᱸ ᱟᱹᱰᱤ ᱠᱚᱢ ᱫᱷᱟᱨᱟ ᱜᱮ ᱚᱠᱚᱭ ᱠᱚᱫᱚ ᱵᱮᱥ ᱨᱩᱣᱟᱹᱲᱚᱜ ᱠᱟᱱ ᱛᱟᱦᱮᱸᱫ ᱚᱠᱚᱭ ᱠᱚᱫᱚ ᱵᱟᱝᱟ ᱟᱹᱰᱤ ᱜᱟᱱ ᱜᱮ ᱧᱮᱞ ᱟᱠᱟᱱᱟ ᱛᱚ ᱟᱹᱰᱤ ᱜᱟᱱ ᱦᱚᱲ ᱠᱟᱛᱷᱟ ᱟᱸᱡᱚᱢ ᱵᱟᱲᱟ ᱟᱠᱟᱱ ᱜᱮᱭᱟ ᱢᱟᱲᱟᱝ ᱫᱚ
ᱦᱳᱭ ᱫᱟᱫᱟ ᱚᱱᱟ ᱫᱚ ᱢᱟᱱᱮ
ᱚᱱᱟ ᱫᱚ ᱫᱟᱫᱟ ᱤᱧ ᱢᱤᱫᱴᱤᱧ ᱢᱚᱱᱮᱭᱟ ᱡᱮ ᱚᱱᱟ ᱦᱚᱸ ᱩᱱᱠᱩ ᱫᱚ ᱮᱲᱮ ᱫᱚ ᱵᱟᱠᱚ ᱞᱟᱹᱭ ᱟᱠᱟᱫ ᱜᱮᱭᱟ ᱥᱟᱹᱨᱤ ᱦᱚᱸᱠᱚ ᱞᱟᱹᱭ ᱫᱚᱠᱚ ᱞᱟᱹᱭ ᱟᱠᱟᱫ ᱜᱮᱭᱟ ᱟᱫᱚ ᱫᱟᱫᱟ ᱱᱮᱛᱟᱨ ᱫᱚ ᱵᱟᱲᱟᱭ ᱜᱮᱭᱟᱢ ᱥᱮ ᱱᱮᱛᱟᱨ ᱫᱚ ᱚᱠᱚᱭ ᱦᱚᱸ ᱥᱟᱹᱨᱤ ᱫᱚ ᱵᱟᱝ ᱱᱮᱛᱟᱨ ᱫᱚ ᱡᱚᱛᱚ ᱮᱲᱮ ᱟᱠᱟᱫᱟ ᱟᱨ ᱩᱯᱚᱨᱥᱮᱫ ᱠᱷᱚᱱ ᱞᱟᱦᱟ ᱫᱚ ᱨᱟᱱ ᱨᱮᱦᱮᱡ ᱛᱟᱦᱮᱸ ᱠᱟᱱᱟ ᱚᱱᱠᱟᱱᱟᱜ ᱱᱤᱛᱚᱜ ᱫᱚ ᱚᱱᱠᱟᱱᱟᱜ ᱨᱟᱱ ᱨᱮᱦᱮᱫ ᱵᱟᱝ ᱧᱟᱢᱚᱜ ᱠᱟᱱᱟ ᱦᱮᱸᱥᱮ ᱟᱨ ᱢᱟᱲᱟᱝ ᱫᱚ ᱚᱱᱠᱟᱱᱟᱜ ᱨᱟᱱ ᱨᱮᱦᱮᱫ ᱠᱚ ᱛᱟᱦᱮᱸ ᱠᱟᱱ ᱠᱷᱟᱹᱛᱤᱨ ᱚᱱᱟ ᱢᱤᱫᱴᱮᱱ ᱦᱮᱸ ᱡᱮ ᱚᱱᱟ ᱥᱚᱢᱵᱷᱚᱵ ᱠᱟᱱᱟ ᱡᱮ ᱜᱟᱱᱚᱜᱼᱟ ᱥᱮ ᱵᱟᱧᱪᱟᱣ ᱜᱟᱱᱚᱜᱼᱟ ᱱᱮᱛᱟᱨ ᱫᱚ ᱚᱱᱟ ᱠᱚᱫᱚ ᱨᱟᱱ ᱨᱮᱦᱮᱫ ᱫᱚ ᱵᱟᱹᱱᱩᱜ ᱟᱠᱟᱫ ᱫᱟᱫᱟ ᱦᱮᱸ ᱥᱮ
ᱦᱳᱭᱳᱭ ᱵᱚᱠᱚᱧ ᱟᱨ ᱚᱱᱠᱟ ᱞᱮᱠᱟ ᱫᱚ ᱡᱩᱫᱤ ᱨᱟᱱ ᱨᱮᱦᱮᱫ ᱡᱩᱫᱤ ᱦᱮᱱᱟᱜ ᱟᱠᱟᱫ ᱨᱮᱦᱚᱸ ᱟᱵᱚ ᱵᱟᱵᱚᱱ ᱵᱟᱲᱟᱭᱟ ᱡᱮ ᱚᱠᱟ ᱨᱟᱱ ᱫᱚ ᱚᱠᱟ ᱨᱩᱣᱟᱹᱨ ᱨᱮ ᱞᱟᱜᱟᱜ ᱜᱮᱭᱟ ᱢᱮᱱᱛᱮᱫ ᱦᱮᱸ ᱚᱠᱟ ᱠᱚᱫᱚ ᱪᱮᱫ ᱨᱟᱱ ᱠᱟᱱᱟ ᱚᱱᱟ ᱠᱚᱫᱚ ᱟᱵᱚ ᱵᱟᱵᱚᱱ ᱴᱷᱤᱠᱟᱹᱭᱟ ᱥᱮ ᱱᱮᱛᱟᱨ ᱢᱟ ᱟᱹᱰᱤ ᱜᱟᱱ ᱜᱮ ᱡᱟᱦᱟᱸᱭ ᱠᱚ ᱠᱚ ᱧᱮᱞᱚᱜ ᱠᱟᱱᱟ ᱜᱩᱨᱩ ᱜᱩᱨᱩ ᱠᱚ ᱡᱟᱦᱟᱸᱭ ᱢᱮᱱᱟᱜ ᱠᱚᱣᱟ ᱚᱡᱷᱟ ᱜᱩᱨᱩ ᱠᱚ ᱩᱱᱠᱩ ᱠᱚᱦᱚᱸ ᱛᱚ ᱱᱤᱛᱚᱜ ᱢᱟᱛᱚ ᱩᱱᱟᱹᱜ ᱴᱟᱜ ᱫᱚ ᱞᱮᱠᱟ ᱫᱚ ᱵᱟᱠᱚ ᱵᱟᱲᱟᱭᱟ ᱞᱮᱠ ᱞᱟᱹᱭ ᱞᱮ ᱜᱟᱱᱚᱜ-ᱟ ᱦᱟᱸᱜ ᱟᱹᱰᱤ ᱜᱟᱱ ᱜᱮ ᱦᱚᱲ ᱵᱩᱞᱟᱹᱣ ᱠᱟᱛᱮ ᱡᱟᱦᱟᱸ ᱛᱮᱜᱮ ᱟᱡᱟᱜ ᱚᱲᱟᱜ ᱟᱡ ᱦᱚᱸᱭ ᱪᱟᱹᱞᱩᱭᱮᱫᱟ ᱚᱱᱠᱟ ᱠᱟᱛᱮᱫ ᱦᱚᱲ ᱴᱷᱮᱱ ᱠᱷᱚᱱ ᱯᱩᱭᱥᱟ ᱵᱷᱩᱨᱤᱡ ᱠᱟᱛᱮᱫ ᱦᱮᱸ
ᱦᱳᱭ ᱫᱟᱫᱟ ᱦᱚᱸᱜ-ᱚᱭ ᱯᱩᱭᱥᱟᱹ ᱚᱨ ᱵᱷᱲᱤᱡ ᱠᱟᱛᱮ ᱥᱮ ᱦᱚᱱᱟ ᱚᱱᱟ ᱠᱚᱫᱚ ᱢᱤᱫᱴᱮᱱ ᱱᱟᱯᱟᱭ ᱠᱟᱹᱢᱤ ᱫᱚ ᱵᱟᱝ ᱠᱟᱱᱟ ᱱᱚᱝᱠᱟᱱ ᱦᱚᱲ ᱫᱚ ᱤᱧᱫᱩᱧ ᱢᱚᱱᱮᱭᱟ ᱡᱮ ᱢᱤᱫᱴᱮᱱ ᱡᱮᱞ ᱨᱮ ᱯᱩᱞᱤᱥ ᱴᱷᱮᱱ ᱥᱟᱵ ᱤᱫᱤ ᱠᱟᱛᱮᱫ ᱡᱮᱞ ᱨᱮ ᱫᱚᱦᱚᱜᱮ ᱵᱷᱟᱹᱞᱭᱟ ᱱᱤᱭᱟᱹ ᱫᱚ ᱡᱮ ᱢᱤᱫᱴᱮᱱ ᱦᱚᱲᱟᱜ ᱢᱤᱫᱴᱮᱱ ᱯᱟᱹᱛᱭᱟᱹᱣ ᱟᱫ ᱠᱟᱛᱮ